ᱛᱟᱦᱚᱞᱮ
ᱦᱮᱸ ᱨᱚᱲ ᱮᱢ ᱟᱸᱡᱚᱢᱫᱟ
ᱟᱡᱚᱢ ᱮᱫᱟᱹᱧ ᱤᱧᱟᱜ ᱟᱡᱚᱢᱚᱜ ᱠᱟᱱᱟ
ᱚ ᱛᱤᱨᱮᱯᱮ ᱡᱟᱹᱯᱤᱫᱟ ᱟᱯᱮ ᱟᱹᱛᱩ ᱠᱚᱨᱮ ᱫᱚ
ᱟ ᱡᱟᱹᱯᱤᱫ ᱜᱮᱭᱟ ᱠᱚ ᱫᱚᱥᱴᱟ ᱥᱟᱲᱮ ᱫᱚᱥᱴᱟ ᱡᱟᱦᱟ ᱡᱟᱦᱟ ᱞᱮᱠᱟ ᱱᱤᱛᱚᱜ ᱫᱚ ᱜᱚᱲᱚᱢ ᱮ ᱛ
ᱚ ᱟᱢᱫᱚ ᱱᱚᱣᱟ ᱠᱟᱨᱭᱟ ᱮᱯᱥ ᱨᱮ ᱜᱟᱞᱢᱟᱨᱟᱣ ᱠᱟᱛᱮᱫ ᱟᱹᱨᱤᱢ ᱡᱟᱹᱯᱤᱫᱟ ᱻ
ᱤᱧ ᱫᱚ ᱩᱱᱟᱹᱜ ᱞᱚᱜᱚᱱ ᱫᱚ ᱵᱟᱹᱧ ᱡᱟᱹᱯᱤᱫ ᱜᱮᱭᱟ ᱚᱠᱟ ᱦᱩᱞᱚᱜ ᱫᱚᱧ ᱡᱟᱹᱯᱤᱫ ᱜᱮ ᱟᱨ ᱵᱟᱝᱠᱷᱟᱱ ᱫᱚ ᱛᱟᱦᱮᱱ ᱜᱤᱭᱟᱹᱧ ᱮᱵᱷᱮᱱ
ᱤᱧᱞ ᱚᱱᱟ ᱨᱤᱥᱮᱱᱴᱞᱤ ᱡᱟᱦᱟᱸ ᱞᱟᱝ ᱜᱟᱞᱢᱟᱨᱟᱣ ᱠᱮᱫᱟ ᱚᱱᱟᱧ ᱪᱮᱠᱮᱫ ᱛᱟᱦᱮᱸᱜ ᱚᱸᱰᱮᱧ ᱧᱮᱞᱫᱟ ᱞᱟᱦᱟᱜ ᱠᱚᱞᱨᱮ ᱚᱱᱟ ᱥᱟᱭᱞᱮᱱᱥ ᱟᱹᱰᱤ ᱜᱷᱟᱹᱲᱤᱡ ᱛᱟᱦᱮᱱ ᱠᱟᱱᱟ ᱻ ᱚᱱᱟ ᱠᱚᱞ ᱨᱮᱱᱟᱜ ᱯᱨᱟᱭ ᱛᱷᱟᱨᱴᱤ ᱯᱟᱨᱥᱮᱱᱴ ᱞᱮᱠᱟᱜᱮ ᱥᱟᱭᱞᱮᱱᱥ ᱛᱟᱦᱮᱱ ᱠᱟᱱᱟ
ᱟᱪᱪᱷᱟ
ᱵᱟᱝ ᱫᱚ ᱟᱢᱟᱜ ᱵᱟᱝ ᱫᱚ ᱟᱢᱟᱜ ᱚᱱᱟ ᱱᱮᱴᱳᱣᱟᱨᱠ ᱯᱨᱚᱵᱞᱮᱢ ᱠᱷᱟᱹᱛᱤᱨ ᱚᱱᱠᱟᱜ ᱠᱟᱱ ᱛᱟᱦᱮᱫ ᱥᱮ ᱻ
ᱦᱩᱭ ᱦᱚᱸ ᱫᱟᱲᱮᱭᱟᱜᱼᱟ
ᱦᱮᱸ ᱦᱩᱸ ᱵᱟᱠᱷᱟᱱ ᱟᱢ ᱦᱚᱭᱛᱚᱢ ᱨᱚᱲ ᱠᱟᱫᱟ ᱤᱧ ᱤᱧ ᱴᱷᱮᱱ ᱨᱚᱲ ᱵᱟᱝ ᱦᱮᱡ ᱟᱠᱟᱱᱟ ᱚᱱᱟ ᱦᱚᱭᱛᱳ ᱵᱟᱠᱚ ᱥᱟᱵ ᱠᱟᱫᱟ
ᱦᱩᱭ ᱦᱚᱸ ᱫᱟᱲᱮᱭᱟᱜᱼᱟ ᱪᱮᱫ ᱮᱢ ᱞᱟᱹᱭ ᱮᱫᱟ
ᱦᱮᱸ ᱛᱮᱦᱤᱧ ᱟᱹᱰᱤ ᱦᱚᱲ ᱯᱮᱢᱮᱱᱴ ᱵᱚᱞᱚ ᱠᱚᱣᱟ ᱤᱧ ᱦᱚᱸ ᱦᱮᱡᱪᱟᱣᱫᱤᱧᱟ ᱛᱤᱦᱤᱧ ᱜᱮ
ᱟᱪᱪᱷᱟ ᱛᱤᱱᱟᱹ ᱦᱮᱡ ᱮᱱᱟ
ᱤᱧᱟᱹᱜ ᱯᱟᱸᱪᱴᱤ ᱤᱭᱟᱹ ᱨᱮᱱᱟᱜ ᱦᱮᱡ ᱮᱱ ᱛᱤᱧᱟᱹ ᱮᱠᱥᱚ ᱯᱚᱪᱟᱛᱛᱳᱚᱨ ᱴᱟᱠᱟ
ᱵᱟ ᱵᱷᱟᱜᱮ ᱤᱱᱟ ᱵᱟᱹᱧ ᱪᱮᱠ ᱠᱟᱜ ᱯᱮᱢᱮᱴ ᱵᱟᱹᱧ ᱧᱮᱞ ᱟᱠᱟᱫᱟ
ᱚᱱᱮ ᱤᱧᱫᱚ ᱯᱨᱚᱛᱷᱚᱢ ᱨᱮ ᱡᱟᱦᱟᱸ ᱯᱟᱸᱪᱴᱤ ᱴᱟᱥ ᱠᱚ ᱮᱢᱚᱜᱼᱟ ᱚᱱᱟᱨᱮ ᱤᱧ ᱫᱚ ᱯᱮ ᱦᱚᱲᱤᱧ ᱠᱚᱞ ᱟᱜ ᱠᱚ ᱛᱟᱦᱮᱸᱫ ᱟᱨ ᱟᱠᱚ ᱥᱟᱶ ᱤᱧ ᱜᱚᱞᱯᱷᱚ ᱞᱮᱱᱟ ᱵᱟᱨ ᱫᱷᱟᱣ ᱛᱟᱦᱚᱞᱮ ᱴᱳᱴᱟᱞ ᱛᱤᱱ ᱫᱩᱭ ᱯᱟᱸᱪ ᱦᱩᱭᱩᱜ ᱠᱟᱱᱟ ᱛᱟᱦᱞᱮ ᱚᱱᱟ ᱨᱮᱱᱟᱜ ᱠᱚ ᱮᱢ ᱟᱠᱟᱫᱤᱧᱟ ᱟᱨ ᱟᱨ ᱱᱚᱜ-ᱚ ᱱᱚᱣᱟ ᱯᱟᱸᱪᱴᱤ ᱫᱚ ᱵᱟᱹᱧ ᱯᱩᱨᱟᱹᱣ ᱟᱠᱟᱫ ᱛᱟᱦᱮ ᱱᱚᱣᱟ ᱯᱚᱨᱮᱛᱮ ᱯᱩᱨᱟᱹᱣᱱᱟ ᱚᱱᱟ ᱫᱚ ᱚᱱᱟ ᱫᱚ ᱦᱟᱸᱜ ᱯᱚᱨᱮᱨ ᱫᱷᱟᱣ ᱜᱮ ᱡᱟᱹᱱᱤᱡ ᱠᱚ ᱮᱢᱚᱜᱼᱟ ᱦᱟᱸᱜ
ᱦᱩᱸ ᱵᱷᱟᱜᱮ
ᱦᱩᱸ
ᱡᱚᱢ ᱵᱟᱲᱟ ᱦᱩᱭᱱᱟ ᱠᱤᱨᱤᱧ ᱠᱮᱫᱼᱟ
ᱟᱪᱪᱷᱟ ᱩᱛᱩ ᱟᱹᱜᱩ ᱠᱚ ᱥᱮᱱ ᱟᱠᱟᱱ ᱛᱟᱞᱮᱭᱟ ᱟᱹᱣᱨᱤ ᱠᱚ ᱦᱤᱡᱩᱜᱼᱟ ᱦᱟᱸᱜ ᱱᱚᱜ ᱚᱸᱰᱮ ᱦᱳᱴᱮᱞ ᱮᱛᱚ ᱥᱟᱺᱜᱤᱧ ᱧᱚᱜ ᱜᱮᱭᱟ
ᱦᱩᱸ
ᱵᱟᱭ ᱵᱟᱨ ᱦᱚᱲ ᱠᱤᱱ ᱪᱟᱞᱟᱣᱱᱟ ᱥᱟᱭᱠᱮᱞ ᱛᱮ ᱩᱱᱠᱤᱱ ᱠᱤᱱ ᱟᱹᱜᱩᱭᱟ ᱯᱩᱱ ᱦᱚᱲᱞᱮ ᱡᱚᱢᱟᱛᱚ ᱟᱞᱮ ᱫᱚ ᱯᱩᱱ ᱦᱚᱲ ᱵᱟᱠᱷᱨᱟ ᱤᱧᱫᱚ ᱠᱚᱞ ᱛᱤᱧ ᱜᱟᱞᱢᱟᱨᱟᱣ ᱛᱤᱧ ᱢᱮᱛᱟ ᱠᱚ ᱠᱟᱱᱟ ᱟᱯᱮᱜᱮ ᱥᱮᱱ ᱦᱤᱡᱩᱜ ᱯᱮ ᱫᱩ
ᱦᱩᱸ ᱦᱩᱸ ᱥᱮ ᱫᱚᱥᱴᱟ ᱠᱷᱩᱞᱟᱹᱣ ᱫᱚᱦᱚ ᱠᱟᱜ ᱜᱮᱭᱟ ᱠᱚ
ᱦᱮᱸ ᱱᱚᱛᱮᱱᱟᱜ ᱫᱚ ᱠᱷᱩᱞᱟᱹᱣ ᱛᱟᱦᱮᱱ ᱜᱮᱭᱟ ᱟᱫᱚ ᱚᱠᱟ ᱫᱤᱱ ᱛᱟᱲᱟᱛᱟᱲᱤ ᱪᱟᱵᱟᱜ ᱛᱟᱠᱚᱣᱟ ᱚᱱᱟ ᱦᱳᱴᱮᱞ ᱨᱮᱱᱟᱜ ᱡᱤᱱᱤᱥ ᱠᱚ ᱥᱮᱫᱤᱱ ᱫᱚ ᱛᱚ ᱛᱟᱲᱟᱛᱟᱲᱤ ᱜᱮ ᱠᱚ ᱵᱚᱱᱫᱚᱭᱟ ᱟᱨ ᱵᱟᱠᱷᱟᱱ ᱫᱚ ᱠᱷᱩᱞᱟᱹᱣ ᱠᱚ ᱫᱚᱦᱚ ᱠᱟᱜ ᱜᱮᱭᱟ ᱟᱨ ᱚᱸᱰᱮ ᱜᱮᱠᱚ ᱡᱟᱹᱯᱤᱫᱟ ᱛᱚ ᱩᱱᱠᱩ ᱦᱚᱸ ᱥᱮᱛᱟᱜ ᱫᱷᱟᱵᱤᱡ ᱡᱟᱹᱯᱤᱫ ᱠᱟᱜ ᱨᱮᱦᱚᱸ ᱩᱱᱠᱩ ᱦᱚᱦᱚ ᱵᱮᱨᱮᱫ ᱠᱟᱛᱮᱫ ᱡᱤᱱᱤᱥ ᱠᱚ ᱦᱟᱛᱟᱣ ᱜᱟᱱᱚᱜᱼᱟ
ᱳ
ᱟᱞᱮ ᱨᱮᱱ ᱤᱱᱠᱟᱹ ᱩᱸ ᱟᱞᱮ ᱢᱮᱥ ᱨᱮ ᱩᱱᱠᱩ ᱫᱤᱠᱩ ᱜᱤᱫᱽᱨᱟᱹ ᱠᱚ ᱢᱮᱱᱟᱜ ᱠᱚᱣᱟ ᱩᱱᱠᱩ ᱫᱚ ᱩᱮᱸ ᱯᱨᱟᱭ ᱜᱮ ᱦᱳᱴᱮᱞ ᱠᱷᱚᱱ ᱠᱚ ᱟᱹᱜᱩᱭᱟᱠᱚ ᱨᱩᱴᱤ ᱠᱚ ᱩᱛᱩ ᱠᱚ ᱛᱟᱦᱞᱮ ᱩᱱᱠᱩ ᱫᱚ ᱯᱨᱟᱭ ᱜᱮ ᱤᱱᱠᱟᱹ ᱧᱤᱫᱟᱹ ᱠᱟᱛᱮᱮᱫ ᱠᱚ ᱥᱮᱱᱚᱜ ᱜᱮᱭᱟ ᱫᱚᱥᱴᱟ ᱮᱜᱟᱨᱚᱴᱟ ᱛᱟᱨᱯᱚᱨᱮ ᱦᱚᱸᱠᱚ ᱪᱟᱞᱟᱜ ᱜᱮᱭᱟ
ᱦᱩᱸ ᱢᱟᱱᱮ ᱡᱷᱚᱛᱚ ᱦᱳᱴᱮᱞ ᱨᱮᱜᱮ ᱱᱤᱱᱠᱟᱹ ᱠᱤᱨᱤᱧ ᱛᱮ ᱩᱛᱩ ᱧᱟᱢᱚᱜ ᱜᱮᱭᱟ ᱥᱮ ᱢᱤᱫᱴᱮᱱ ᱵᱟᱨᱭᱟ ᱜᱮ
ᱱᱚᱸᱰᱮ ᱵᱟᱨᱭᱟ ᱦᱳᱴᱮᱞ ᱢᱮᱱᱟᱜᱼᱟ ᱵᱟᱨᱭᱟ ᱦᱳᱴᱮᱞ ᱨᱮᱜᱮᱞᱮ ᱪᱟᱞᱟᱜᱼᱟ ᱟᱨᱚ ᱮᱴᱟᱜ ᱦᱳᱴᱮᱞ ᱢᱮᱱᱟᱜᱼᱟ ᱚᱱᱛᱮ ᱥᱟᱺᱜᱤᱧ ᱧᱚᱜ ᱜᱮᱭᱟ ᱠᱟᱹᱴᱤᱡ ᱟᱞᱮ ᱱᱤᱭᱟᱹᱠᱤᱱ ᱵᱟᱨᱭᱟ ᱦᱳᱴᱮᱞ ᱜᱮ ᱯᱨᱟᱭ ᱜᱮᱞᱮ ᱪᱟᱞᱟᱜᱼᱟ ᱟᱨ ᱱᱚᱸᱰᱮ ᱫᱚ ᱠᱟᱹᱴᱤᱡ ᱥᱚ ᱥᱚᱥᱛᱟ ᱦᱚᱸ ᱥᱚᱥᱛᱟ ᱛᱮ ᱮᱢᱟᱞᱮᱭᱟᱭ ᱢᱮᱥ ᱨᱮᱱ ᱜᱤᱫᱽᱨᱟᱹ ᱛᱚ ᱦᱚᱭᱞᱚ
ᱛᱤᱱᱟ. ᱜ ᱡᱟᱹᱥᱛᱤ ᱥᱚᱥᱛᱟ
ᱛᱤᱱᱟᱹᱜ ᱡᱟᱹᱥᱛᱤ ᱵᱚᱞᱛᱮ ᱤᱱᱠᱟᱹ ᱥᱟᱸᱜᱮ ᱧᱚᱜ ᱡᱩᱫᱤᱢ ᱦᱟᱛᱟᱣᱟ ᱛᱟᱦᱚᱞᱮ ᱠᱷᱟᱱ ᱫᱚ ᱛᱤᱱᱟᱹᱜ ᱵᱤᱞ ᱦᱩᱭᱩᱜᱼᱟ ᱚᱱᱟ ᱠᱷᱚᱱ ᱠᱤᱪᱷᱩ ᱠᱚᱢᱮ ᱦᱟᱛᱟᱣ- ᱟ ᱠᱤᱪᱷᱩ ᱠᱚᱢ ᱢᱟᱱᱮ ᱢᱳᱚᱴᱟᱢᱩᱴᱤ ᱳᱭ ᱮᱸ ᱱᱤᱭᱟᱹ ᱤᱭᱟᱹ ᱠᱚ ᱩᱛᱩ ᱠᱚ
ᱦᱳᱭ ᱢᱟᱱᱮ ᱥᱚᱵᱡᱤ ᱥᱚᱵᱡᱤ ᱪᱮᱫᱞᱮᱠᱟ ᱟ. ᱠᱷᱨᱤᱧ ᱵᱤᱱ
ᱥᱚᱵᱡᱤ ᱫᱚ ᱚᱱᱟ ᱯᱞᱮᱴ ᱛᱟᱦᱮᱱ ᱛᱟᱢᱟ ᱛᱤᱱᱟᱹᱜ ᱯᱞᱮᱴ ᱮᱢ ᱦᱟᱛᱟᱣᱟ ᱯᱞᱮᱴ ᱨᱮ ᱫᱚᱥ ᱴᱟᱠᱟ ᱠᱟᱛᱮᱫ ᱛᱟᱦᱚᱞᱮ ᱟᱢ ᱡᱩᱫᱤ ᱳᱭ ᱯᱟᱸᱪᱴᱤ ᱜᱟᱱᱮᱢ ᱦᱟᱛᱟᱣᱟ ᱛᱟᱦᱚᱞᱮ ᱠᱷᱟᱱ ᱫᱚ ᱢᱤᱫ ᱴᱟᱱ ᱜᱟᱱ ᱟᱨᱚ ᱮᱠᱥᱴᱨᱟ ᱯᱷᱨᱤ ᱮᱢᱟᱢᱟ ᱚᱱᱟ ᱨᱮᱱᱟᱜ ᱫᱚ ᱴᱟᱠᱟ ᱵᱟᱭ ᱦᱟᱛᱟᱣᱟ ᱟᱫᱚ ᱟᱹᱰᱤ ᱫᱤᱱ ᱥᱮᱱᱚᱜ ᱦᱩᱭᱩᱜ ᱢᱟᱱᱮ ᱯᱨᱟᱭ ᱜᱮᱞᱮ ᱪᱟᱞᱟᱜ-ᱟ ᱛᱚ ᱚᱱᱟᱛᱮ ᱯᱚᱨᱤᱪᱤᱛᱚ ᱦᱩᱭ ᱟᱠᱟᱱᱟ
ᱦᱮᱸ ᱦᱸ
ᱟᱫᱚ ᱦᱮᱸ ᱢᱟᱲᱟᱝ ᱫᱚ ᱟᱡ ᱛᱮᱫᱚ ᱵᱟᱭ ᱮᱢᱚᱜ ᱠᱟᱱ ᱛᱟᱦᱮᱸᱫ ᱟᱞᱮ ᱜᱮ ᱞᱮ ᱢᱮᱛᱟᱭ ᱛᱟᱦᱮᱸᱫ ᱩᱱᱟᱹᱜ ᱜᱟᱱ ᱞᱮ ᱤᱫᱤ ᱭᱮᱫᱟ ᱠᱟᱹᱴᱤᱡ ᱮᱠᱥᱴᱨᱟ ᱟᱞᱮ ᱮᱢᱟᱞᱮᱢ ᱟᱫᱚ ᱦᱮᱸ ᱛᱟᱦᱚᱞᱮ ᱱᱮ ᱛᱟᱦᱚᱞᱮ ᱟᱨ ᱟᱞᱮ ᱢᱮᱥ ᱨᱮ
ᱦᱮᱸ
ᱟᱞᱮ ᱟᱞᱮ ᱢᱮᱥ ᱢᱮᱥ ᱠᱷᱚᱱ ᱫᱚ ᱜᱟᱹᱰᱤ ᱨᱮᱱᱟᱜ ᱟᱣᱟᱡᱽ ᱮᱠᱫᱚᱢ ᱥᱚᱵᱽ ᱥᱚᱢᱚᱭ ᱟᱸᱡᱚᱢᱚᱜᱼᱟ ᱚᱱᱟ ᱮ ᱨᱳᱰ ᱢᱮᱱᱟᱜᱼᱟ ᱤᱧ ᱫᱚ ᱚᱱᱟ ᱛᱮ ᱱᱟᱜ ᱦᱟᱱᱛᱮ ᱤᱭᱟᱹ ᱥᱮᱧ ᱩᱰᱩᱠ ᱟᱠᱟᱱᱟ ᱟᱨ ᱪᱮᱫ ᱮᱢ ᱞᱟᱹᱭ ᱮᱫ ᱦᱳᱴᱮᱞ ᱨᱮᱱᱟᱜ
ᱦᱮᱸ ᱦᱳᱴᱮᱞ ᱨᱮᱱᱟᱜ ᱪᱮᱫ ᱤᱧ ᱞᱟᱹᱭᱮᱫ ᱛᱟᱦᱮᱱᱟ ᱪᱮᱫ ᱤᱧ ᱞᱟᱹᱭ ᱠᱮᱫᱟ ᱚ ᱦᱮᱸ ᱞᱟᱹᱭ ᱟᱹᱧ ᱡᱮ ᱦᱳᱴᱮᱞ ᱨᱮᱱᱟᱜ ᱫᱚ ᱢᱟᱱᱮ ᱯᱨᱚᱛᱛᱮᱠ ᱫᱤᱱᱜᱮ ᱠᱟᱹᱴᱤᱡ ᱵᱮᱥᱤ ᱜᱮ ᱨᱤᱪ ᱦᱩᱭᱩᱜ ᱜᱮᱭᱟ ᱠᱚᱲᱟ ᱤᱫᱽᱨᱟᱹ ᱫᱚ ᱨᱤᱪ ᱡᱚᱢ ᱜᱮᱭᱟ ᱠᱚ ᱮᱢᱱᱤ ᱛᱮᱦᱚ
ᱠᱚᱲᱟ ᱜᱤᱫᱽᱨᱟᱹ ᱫᱚ ᱴᱷᱤᱠ ᱜᱮᱛᱟ ᱠᱚᱣᱟ ᱟᱨ ᱚᱱᱟ ᱠᱚᱠᱚ ᱠᱩᱥᱤᱭᱟᱜᱼᱟ ᱚᱱᱠᱟᱜᱮ
ᱦᱮᱸ ᱦᱮᱸ ᱴᱷᱤᱠ ᱩᱱᱠᱩ ᱫᱚ ᱚᱱᱟᱜᱮ ᱠᱩᱥᱤ ᱟᱠ ᱠᱚ ᱵᱮᱥᱤ
ᱦᱮᱸ ᱟᱨ ᱱᱚᱸᱰᱮ ᱢᱮᱥ ᱠᱚᱨᱮ ᱦᱚᱸ ᱡᱚᱠᱷᱚᱱ ᱡᱤᱞ ᱠᱚᱞᱮ ᱩᱛᱩᱤᱭᱟ ᱟᱨ ᱩᱱ ᱥᱚᱢᱚᱭ ᱫᱚ ᱟᱞᱮ ᱦᱚᱸ ᱚᱱᱟ ᱜᱨᱮᱵᱷᱤ ᱠᱚ ᱟᱹᱰᱤ ᱵᱟᱹᱲᱛᱤ ᱵᱟᱹᱲᱛᱤ ᱞᱮ ᱠᱚᱨᱟᱣᱟ ᱦ ᱚᱱᱟ ᱜᱨᱮᱵᱷᱤ ᱜᱮ ᱫᱚᱢᱮ ᱥᱤᱵᱤ ᱞᱮᱭᱟ ᱡᱷᱳᱞ ᱫᱚ ᱵᱟᱞᱮ ᱠᱚᱨᱟᱣᱟ ᱟᱞᱮ ᱫᱚ ᱜᱨᱮᱵᱷᱷᱤ ᱜᱮ ᱞᱮ ᱠᱚᱨᱟᱣ ᱠᱮᱫ ᱜᱮᱭᱟ
ᱦᱮᱸ ᱤᱥᱤᱱ ᱵᱟᱥᱟᱟᱝ ᱵᱷᱟᱜᱮ ᱜᱮ ᱤᱥᱤᱱ ᱵᱥᱟᱟᱝ ᱜᱮᱭᱟ ᱠᱚ ᱠᱚᱲᱟ ᱜᱤᱫᱽᱨᱟᱹ ᱫᱚ ᱦᱮ
ᱠᱚᱲᱟ ᱜᱤᱫᱽᱨᱟᱹ ᱫᱚ ᱚᱱᱮ ᱚᱱᱠᱟ ᱨᱤᱪ ᱨᱤᱪ ᱠᱚ ᱠᱚᱨᱟᱣᱟ ᱡᱚᱛᱚ ᱠᱤᱪᱷᱩ ᱟᱫᱚ ᱚᱱᱟ ᱵᱷᱚᱡᱽ ᱚᱲᱟᱜ ᱞᱮᱠᱟᱢ ᱵᱩᱡᱟ ᱡᱚᱛᱚ
ᱟᱨ ᱚᱱᱟ ᱦᱟᱹᱠᱩ ᱠᱚ ᱚᱱᱟ ᱫᱚ ᱚᱱᱟ ᱰᱮᱞᱤ ᱜᱮ ᱵᱟᱡᱟᱨ ᱨᱮ ᱚᱸᱰᱮ ᱠᱷᱚᱱ ᱜᱮᱞᱮ ᱟᱹᱜᱩ ᱠᱚᱣᱟ ᱥᱮᱛᱟᱜ ᱨᱮᱠᱚ ᱫᱩᱲᱩᱵ ᱠᱚᱣᱟ ᱳᱭ ᱱᱚᱴᱟ ᱫᱚᱥᱴᱟ ᱫᱷᱟᱹᱨᱤᱡ ᱛᱮᱫᱚᱢ ᱧᱟᱢ ᱠᱚᱣᱟ ᱛᱟᱨᱯᱚᱨᱮ ᱫᱚ ᱟᱫᱚ ᱵᱟᱢ ᱧᱟᱢ ᱠᱚᱣᱟ ᱦᱟᱹᱠᱩ ᱠᱚᱫᱚ
ᱦᱩᱸ ᱡᱚᱛᱚ ᱩᱴᱷᱟᱹᱣ
ᱟᱠᱷᱨᱤᱧ ᱪᱟᱵᱟ ᱠᱚ ᱦᱸ
ᱟᱭᱩᱵ ᱥᱚᱢᱚᱭ
ᱟᱹᱭᱩᱵ ᱥᱚᱢᱚᱭ ᱫᱚ ᱵᱟᱠᱚ ᱫᱩᱲᱩᱵᱼᱟ ᱩᱱᱫᱚ ᱟᱹᱭᱩᱵ ᱥᱚᱢᱚᱭ ᱫᱚ ᱦᱟᱱᱛᱮ ᱵᱟᱡᱟᱨ ᱨᱮ ᱡᱟᱦᱟᱸ ᱢᱮᱱ ᱵᱟᱡᱟᱨ ᱠᱟᱱᱟ
ᱟᱪᱪᱷᱟ
ᱟᱨ ᱥᱚᱵᱡᱤ ᱠᱚᱦᱚᱸ ᱟᱞᱮ ᱫᱚ ᱚᱱᱟ ᱦᱮᱸ ᱢᱟᱱᱮ ᱟᱞᱮ ᱞᱳᱠᱟᱞ ᱢᱳᱲ ᱵᱟᱡᱟᱨ
ᱦᱮᱸ
ᱥᱚᱵᱡᱤ ᱠᱷᱚᱱ ᱚᱱᱠᱟ ᱜᱮ ᱱᱚᱰᱮ ᱵᱷᱳᱨ ᱨᱮ ᱢᱤᱫᱴᱮᱱ ᱟᱲᱚᱛ ᱠᱚ ᱟᱬᱜᱚᱭᱟ ᱮᱠᱷᱚᱱ ᱰᱮᱞᱤ ᱜᱮ ᱚᱸᱰᱮ ᱟᱹᱰᱤ ᱥᱚᱥᱛᱟ ᱛᱮ ᱧᱟᱢᱚᱜ ᱜᱮ ᱛᱟᱦᱮᱸᱫ ᱟᱫᱚ ᱚᱸᱰᱮ ᱦᱚᱸ ᱤᱱᱠᱟᱹ ᱢᱟᱨᱥᱟᱞ ᱵᱟᱲᱟᱷ ᱛᱮᱫᱚ ᱚᱸᱰᱮ ᱠᱷᱚᱱ ᱦᱚᱸ ᱮᱸ, ᱥᱚᱵᱡᱤ ᱠᱚ ᱤᱫᱤ ᱠᱟᱛᱮᱜ ᱦᱟᱸᱰᱮ ᱵᱟᱡᱟᱨ ᱨᱮ ᱢᱮᱱ ᱵᱟᱡᱟᱨ ᱡᱟᱦᱟᱸᱨᱮ ᱠᱟᱱᱟ ᱚᱸᱰᱮ ᱠᱚ ᱤᱫᱤ ᱛᱮᱜᱠᱚ ᱟᱹᱷᱠᱷᱨᱤᱧᱟ ᱟᱨ ᱵᱟᱢ ᱧᱟᱢ ᱠᱚᱣᱟ ᱩᱱ ᱛᱮᱫᱚ ᱟᱨ ᱟᱹᱰᱤ ᱥᱮᱛᱟᱜ ᱨᱮ ᱡᱩᱫᱤᱢ ᱪᱟᱞᱟᱜ ᱠᱷᱟᱱ ᱛᱟᱞᱦᱮᱢ ᱧᱟᱢᱟ ᱵᱟᱠᱷᱟᱱ ᱫᱚ ᱵᱟᱝ
ᱵᱟ ᱛᱟᱞᱚᱦᱮ ᱵᱷᱳᱨ ᱨᱮ ᱥᱮᱱ ᱠᱟᱛᱮᱫ ᱠᱤᱨᱤᱧ ᱟᱹᱜᱩᱭ ᱦᱩᱭᱩᱜᱼᱟ
ᱦᱮᱸᱜ-ᱮ
ᱦᱮᱸ ᱱᱤᱭᱩ ᱚᱣᱟᱨᱠ ᱞᱮᱠᱟ ᱪᱟᱞᱟᱣᱮᱱᱟ ᱥᱮᱛᱟᱜ ᱨᱮᱜᱮᱡ ᱨᱩᱣᱟᱹᱲ ᱠᱟᱛᱮᱫ
ᱦᱮᱸ ᱟᱨ ᱟᱞᱮ ᱨᱮᱱ ᱢᱮᱥ ᱨᱮᱱ ᱜᱮ ᱠᱚᱭᱮᱠ ᱜᱩᱞᱳ ᱢᱟᱱᱮ ᱡᱤᱰᱤ ᱠᱚ ᱯᱟᱥ ᱞᱮᱫᱟ ᱛᱚ ᱮᱥ ᱮᱥ ᱥᱤ ᱡᱤᱰᱤ ᱛᱟᱞᱚᱦᱮ ᱠᱷᱟᱱ ᱩᱱᱠᱩ ᱫᱚ ᱚᱱᱟ ᱜᱨᱟᱣᱩᱱᱰ ᱯᱨᱮᱠᱴᱤᱥ ᱞᱟᱹᱜᱤᱫ ᱰᱮᱞᱤ ᱜᱮ ᱨᱳᱰ ᱨᱮ ᱫᱟᱹᱲᱟᱜ ᱠᱚ ᱪᱟᱞᱟᱜ ᱛᱟᱦᱮᱸᱫ ᱟᱫᱚ ᱩᱱᱠᱩ ᱜᱮ ᱚᱱᱟ ᱵᱮᱜᱽ ᱛᱮᱫ ᱠᱚ ᱪᱟᱞᱟᱣ ᱛᱟᱹᱨᱚᱜ ᱛᱟᱦᱮᱸᱫ ᱡᱟᱦᱟᱱᱟᱜ ᱜᱮ ᱫᱤᱱ ᱦᱤᱞᱳᱜ ᱫᱚᱥ ᱠᱩᱲᱤ ᱴᱟᱠᱟ ᱨᱮᱱᱟᱜ ᱥᱚᱵᱽᱡᱤ ᱠᱚ ᱟᱹᱜᱩᱭᱟ ᱰᱮᱞᱤ ᱜᱮᱠᱚ ᱪᱟᱞᱟᱜᱼᱟ ᱛᱚ ᱫᱚᱥ ᱠᱩᱲᱤ ᱴᱟᱠᱟ ᱨᱮᱱᱟᱜ ᱥᱚᱵᱡᱤ ᱟᱹᱜᱩ ᱞᱮᱠᱷᱟᱱ ᱜᱮ ᱦᱩᱭᱩᱜᱼᱟ ᱚᱸᱰᱮ ᱟᱲᱚᱛ ᱨᱮᱫᱚ ᱫᱚᱥ ᱠᱩᱲᱤ ᱴᱟᱠᱟ ᱨᱮᱱᱟᱜ ᱥᱚᱵᱽᱡᱤ ᱜᱮ ᱟᱹᱰᱤᱜᱟᱱ
ᱦᱩᱸ
ᱚᱸᱰᱮ ᱮᱠᱫᱚᱢ ᱯᱟᱭᱠᱟᱨᱤ ᱨᱮᱴ ᱛᱮ ᱧᱟᱢᱚᱜᱼᱟᱛᱚ
ᱦᱩᱸ
ᱛᱮᱦᱮᱧ ᱫᱚ ᱤᱯᱤᱞ ᱠᱚᱦᱚᱸ ᱵᱟᱠᱚ ᱧᱮᱞᱚᱜ ᱠᱟᱱᱟ
ᱦᱮᱸ
ᱢᱤᱛ, ᱛᱮᱦᱤᱧ ᱫᱚ ᱤᱯᱤᱞ ᱠᱚᱦᱚᱸ ᱵᱟᱠᱚ ᱧᱮᱞᱚᱜ ᱠᱟᱱᱟ ᱞᱟᱹᱭ ᱠᱤᱫᱟᱹᱧ ᱢᱤᱫᱴᱤᱡ ᱢᱤᱫᱴᱟᱝ ᱤᱯᱤᱞ ᱜᱤᱧ ᱧᱮᱧᱟᱢᱮ ᱠᱟᱱᱟ ᱱᱚᱰᱮ ᱠᱷᱚᱱ
ᱤᱯᱤᱞ ᱠᱚᱛᱮ ᱮᱥᱮᱫ ᱞᱮᱱᱠᱷᱟᱱ ᱚᱱᱮᱢ ᱪᱟᱞᱟᱣ ᱩᱛᱟᱹᱨᱚᱜ-ᱟ ᱨᱟᱦᱞᱟ ᱨᱤᱢᱤᱞ ᱫᱟᱱᱟᱝ ᱠᱟᱜ ᱠᱚᱣᱟᱭ
ᱮᱱᱟᱝᱮ ᱨᱤᱢᱤᱞ ᱠᱮᱫᱟ ᱛᱚ
ᱦᱮᱸ, ᱫᱟᱜ ᱦᱚᱸ ᱴᱷᱤᱠ ᱴᱷᱟᱠ ᱵᱟᱭ ᱫᱟᱜ ᱮᱫᱟ
ᱦᱩᱸ
ᱠᱷᱟᱞᱤ ᱨᱤᱢᱤᱞ ᱦᱚ ᱦᱚᱭ-ᱦᱚᱭ ᱛᱮᱜᱮ ᱛᱚ ᱯᱟᱨᱚᱢᱚᱜ ᱠᱟᱱᱟ ᱞᱟᱹᱭᱟᱹᱧ ᱥᱚᱴᱠᱟᱴ ᱜᱮᱛᱤᱧᱟᱭ
ᱟᱨ ᱛᱮᱦᱮᱧ ᱫᱚ ᱵᱷᱟᱹᱜᱽᱜᱤᱥ ᱵᱟᱭ ᱵᱤᱡᱽᱞᱤᱭᱟᱠᱟᱫ ᱛᱤᱦᱤᱧ ᱫᱚ ᱵᱷᱟᱜᱽᱜᱤᱥ ᱵᱟᱭ ᱵᱤᱡᱽᱞᱤ ᱟᱠᱟᱫ ᱵᱟᱠᱷᱟᱱ ᱵᱟᱠᱷᱟᱱ ᱟᱞᱮᱭᱟᱜ ᱱᱚᱣᱟ ᱢᱮᱥ ᱨᱮᱱᱟᱜ ᱞᱟᱭᱤᱱ ᱮᱢᱚᱱ ᱠᱚ ᱵᱚᱱᱫᱚ ᱠᱟᱜᱼᱟ ᱵᱟᱝ ᱟᱹᱰᱤ ᱜᱷᱟᱹᱲᱤᱡ ᱠᱚ ᱵᱚᱱᱫᱚ ᱫᱚᱦᱚ ᱠᱟᱜᱼᱟ
ᱢᱮᱥ ᱨᱮᱜᱮ ᱵᱚᱱᱫᱚᱭ ᱜᱮᱭᱟ
ᱢᱟᱱᱮ ᱟᱞᱮᱭᱟᱜ ᱡᱟᱦᱟᱸ ᱞᱟᱭᱤᱱ ᱠᱟᱱᱟ ᱱᱤᱭᱟᱹ ᱫᱚ ᱟᱞᱮᱭᱟᱜ ᱢᱮᱥ ᱢᱮᱱᱟᱜᱼᱟ ᱟᱨ ᱢᱤᱫᱴᱤᱡ ᱚᱲᱟᱜ ᱢᱮᱱᱟᱜᱼᱟ ᱢᱟᱱᱮ ᱱᱤᱭᱟᱹᱠᱤᱱ ᱵᱟᱨᱭᱟ ᱚᱲᱟᱜ ᱞᱟᱹᱜᱤᱫ ᱜᱮ ᱱᱚᱣᱟᱴᱟᱜ ᱞᱟᱭᱤᱱ ᱫᱚ ᱦᱮᱡ ᱠᱟᱱᱟ ᱟᱨ ᱚᱱᱟᱜᱮ ᱚᱱᱟ ᱟᱞᱮ ᱯᱟᱥᱮ ᱨᱮ ᱡᱟᱦᱟᱸ ᱚᱲᱟᱜ ᱢᱮᱱᱟᱜᱼᱟ ᱚᱱᱟ ᱫᱚ ᱪᱤᱞᱤ ᱦᱚᱸ ᱵᱟᱠᱚ ᱛᱟᱦᱮᱱᱟ ᱟᱨ ᱥᱩᱫᱷᱩ ᱚᱱᱟ ᱞᱟᱭᱤᱱ ᱫᱚ ᱟᱞᱮᱭᱟᱜ ᱢᱮᱥ ᱨᱮᱱ ᱥᱩᱫᱩ ᱜᱮᱞᱮ ᱵᱮᱵᱚᱦᱟᱨᱟ
ᱚ
ᱟᱫᱚ ᱵᱟᱝ ᱫᱚ ᱚᱱᱟᱛᱮ ᱫᱚᱢᱮ ᱠᱚ ᱵᱚᱱᱫᱚ ᱠᱟᱜᱼᱟ ᱵᱟᱠᱷᱟᱱ ᱯᱟᱥᱮ ᱮᱴᱟᱜ ᱞᱟᱹᱭᱤᱱ ᱠᱟᱱᱟ ᱱᱚᱣᱟ ᱫᱚ ᱚᱱᱟ ᱯᱟᱥᱮ ᱠᱚᱨᱮ ᱚᱱᱟ ᱫᱚᱠᱟᱱ ᱠᱚ ᱢᱮᱱᱟᱜᱼᱟ ᱚᱱᱟ ᱠᱚᱨᱮ ᱫᱚ ᱴᱷᱤᱠ ᱜᱮ ᱞᱮᱭᱤᱱᱮ ᱮᱢᱟ ᱱᱚᱣᱟ ᱴᱟᱜ ᱞᱟᱭᱤᱱ ᱫᱚ
ᱵᱟᱡᱟᱨ ᱱᱟᱜ ᱞᱟᱭᱤᱱ ᱦᱚᱭ ᱛᱚ
ᱦᱮᱸ ᱟᱨ ᱟᱞᱮᱭᱟᱜ ᱫᱚ ᱟᱞᱟᱫᱟ ᱜᱮᱭᱟ